ᱦᱮᱞᱳᱣ ᱦᱳᱭ ᱜᱚᱝᱠᱮ ᱨᱚᱲ ᱠᱚ
ᱦᱮᱸ ᱦᱮᱸ ᱟᱸᱡᱚᱢ ᱠᱟᱱ ᱜᱮᱭᱟ ᱞᱮᱭ ᱵᱮᱱ
ᱚᱭ ᱛᱟᱦᱞᱮ ᱜᱮ ᱚᱱᱛᱮ ᱠᱷᱚᱱ ᱦᱚᱸ ᱨᱚᱲ ᱦᱚᱸ ᱟᱵᱮᱱᱟᱜ ᱦᱚᱸ ᱟᱸᱡᱚᱢᱚᱜ ᱠᱟᱱ ᱜᱮᱭᱟ ᱟᱨ ᱛᱟᱦᱚᱞᱮ ᱪᱮᱫ ᱞᱮᱠᱟ ᱪᱮᱫ ᱮ ᱪᱮᱫ ᱪᱤᱠᱟ.
ᱟᱪᱷᱟ ᱪᱮᱫ ᱜᱮ ᱵᱟᱝ ᱜᱚᱝᱠᱮ ᱱᱚᱜᱼᱚᱭ ᱱᱤᱛᱚᱜ ᱜᱮ ᱫᱩᱲᱩᱵ ᱵᱟᱲᱟ ᱦᱳᱭ ᱠᱟᱱᱟ ᱠᱟᱹᱴᱤᱡ
ᱠᱤᱪᱷᱩ ᱠᱷᱚᱱ ᱯᱚᱨ ᱜᱮ ᱦᱟᱸᱜ ᱡᱚᱢ ᱵᱟᱲᱟ ᱠᱚ ᱦᱩᱭᱩᱜ-ᱟ ᱚ ᱟᱵᱮᱱ ᱜᱮ ᱪᱮᱫ ᱪᱤᱠᱟᱹ ᱵᱟᱲᱟ ᱦᱩᱭᱩᱜ ᱠᱟᱱᱟ ᱦᱮᱸ ᱯᱟᱭᱨᱟ ᱠᱚᱫᱚ ᱦᱩᱭ ᱵᱟᱲᱟ ᱠᱟᱱᱟ ᱡᱚᱢ ᱜᱮ ᱠᱟᱹᱴᱤᱡ ᱵᱟᱝ ᱦᱩᱭ ᱠᱟᱱᱟ
ᱦᱩᱸ ᱤᱧ ᱱᱚᱜ-ᱚᱭ ᱛᱚ ᱦᱟᱸᱜ ᱚᱲᱟᱜ ᱢᱟ ᱫᱚᱢᱮ ᱜᱮᱥ ᱜᱮ ᱵᱩᱡᱷᱟᱹᱜ ᱠᱟᱱᱟ ᱟᱫᱚ ᱦᱚᱜ-ᱚᱭ ᱫᱟᱨᱮ ᱩᱢᱩᱞ ᱥᱮᱫ ᱜᱮᱧ ᱪᱟᱞᱟᱜ ᱠᱟᱱᱟ ᱱᱚᱛᱮ ᱩᱢᱩᱞ ᱥᱮᱫ ᱱᱟᱥᱮᱱᱟᱜ ᱵᱷᱟᱜᱤ ᱵᱩᱡᱷᱟᱹᱜ-ᱟ ᱵᱟᱹᱲᱤᱡ ᱩᱢᱩᱞ ᱥᱮᱫ ᱜᱮ ᱦᱟᱸᱜ ᱮ ᱦᱮᱸ ᱪᱟᱜ ᱠᱟᱱᱟ ᱱᱚᱛᱮ ᱠᱷᱚᱱ ᱫᱚ ᱱᱮᱴ ᱚᱣᱟᱨᱠ ᱵᱷᱟᱜᱮ ᱛᱟᱦᱮᱱᱟ ᱚᱱᱟᱛᱮ ᱱᱚᱛᱮ ᱦᱮᱡ ᱦᱩᱭᱩᱜ ᱠᱟᱱᱟ‌
ᱦᱳᱭ ᱦᱳᱭ ᱟᱨ ᱛᱚ ᱜᱚᱢᱠᱮ ᱟᱯᱮ ᱥᱮᱫ ᱫᱚ ᱫᱟᱜ ᱡᱟᱹᱲᱤ ᱠᱮᱫᱟᱭ ᱥᱮ ᱵᱟᱝ
ᱦᱮ ᱫᱟᱜ ᱡᱟᱹᱲᱤ ᱫᱚ ᱦᱟᱸᱜ ᱱᱚᱛᱮ ᱫᱚ ᱩᱱᱟᱹᱜ ᱫᱚ ᱵᱟᱭ ᱫᱟᱜ ᱡᱟᱹᱲᱤᱭᱫᱟ ᱵᱟᱨ ᱯᱮ ᱫᱤ ᱦᱮᱸ ᱦᱚ ᱢᱟᱫᱮᱨ ᱦᱤᱞᱳᱜ ᱮ ᱫᱟᱜ ᱡᱟᱹᱲᱤ ᱞᱮᱫ-ᱟ ᱟᱨ ᱛᱮᱦᱮᱧ ᱫᱚ ᱦᱟᱸᱜ ᱱᱚᱜ-ᱚᱭ ᱟᱹᱰᱤ ᱥᱤᱛᱩᱝ ᱵᱩᱡᱷᱟᱹᱜ ᱠᱟᱱᱟ ᱟᱹᱰᱤ ᱜᱚᱨᱚᱢ ᱜᱮᱥ ᱜᱚᱨᱚᱢ ᱟᱨ ᱞᱟᱦᱟ ᱛᱮᱦᱚᱸ ᱚᱱᱠᱟ ᱫᱚ ᱩᱱᱟᱹᱜ ᱫᱚ ᱵᱟᱭ ᱫᱟᱜ ᱡᱟᱹᱲᱤᱣ ᱟᱠᱟᱜᱼᱟ ᱟᱯᱮ ᱥᱮᱫ ᱜᱮ ᱪᱮᱫᱞᱮᱠᱟ
ᱱᱚᱛᱮ ᱦᱚᱸ ᱚᱱᱠᱟᱜᱮ ᱵᱟᱨ-ᱯᱮ ᱫᱤᱱ ᱞᱟᱦᱟ ᱜᱮ ᱫᱟᱜ ᱡᱟᱹᱲᱤ ᱠᱮᱫᱟᱭ ᱛᱷᱚᱲᱟ ᱡᱟᱹᱥ ᱛᱤᱜᱮ ᱛᱟᱯᱚᱨ ᱱᱚᱜ-ᱚᱭ ᱵᱟᱨᱯᱮ ᱱᱚᱜ-ᱚᱭ ᱵᱟᱨ ᱫᱤᱱ ᱜᱟᱱ ᱫᱚ ᱫᱚᱢᱮᱭ ᱥᱤᱛᱩᱝ ᱫᱟ ᱛᱚ ᱚᱲᱟᱜ ᱠᱚᱨᱮ ᱦᱚᱸ ᱛᱟᱦᱮᱸ ᱵᱟᱭ ᱜᱟᱱᱚᱜ ᱠᱟᱱᱟ ᱫᱚᱢᱮ ᱡᱟᱹᱥᱛᱤ ᱜᱮ ᱜᱚᱨᱚᱢ ᱠᱟᱱᱟ
ᱦᱳᱭ ᱦᱳᱭ
ᱦᱚᱸ ᱛᱚ ᱜᱚᱝᱠᱮ ᱟᱵᱮᱱᱟᱜ ᱫᱚ ᱡᱚᱢ ᱵᱟᱲᱟ ᱠᱚᱡ ᱫᱚ ᱦᱩᱭᱱᱟ ᱥᱮ
ᱟ ᱡᱚᱢ ᱵᱟᱲᱟ ᱫᱚ ᱦᱟᱸᱜ ᱮᱱᱚᱜ ᱥᱮᱛᱟᱜ ᱟᱲᱟᱝ ᱨᱮ ᱦᱳᱭ ᱠᱟᱱ ᱛᱟᱦᱮᱱᱟ ᱱᱤᱛᱚᱜ ᱫᱚ ᱦᱟᱜ ᱟ. ᱣᱨᱤ ᱡᱚᱢ ᱦᱩᱭᱩᱜᱼᱟ ᱱᱚᱜ ᱚᱭ ᱦᱟᱜ ᱟᱨ ᱢᱤᱫ ᱜᱷᱟᱹᱲᱤ ᱯᱚᱨᱮ ᱠᱷᱟᱱᱜᱮ ᱦᱟᱸᱜ ᱡᱚᱢ ᱵᱟᱲᱟ ᱫᱚ ᱦᱩᱭᱩᱜ-ᱟ
ᱟᱪᱪᱷᱟ ᱟᱪᱪᱷᱟ ᱛᱚ ᱜᱚᱝᱠᱮ ᱪᱮᱫ ᱞᱮᱠᱟ ᱢᱮᱱᱟᱜ ᱵᱮᱱᱟ ᱞᱟᱹᱭ ᱵᱮᱱ
ᱦᱮᱸ ᱱᱤᱛ ᱚᱥ ᱱᱤᱛᱚᱜ ᱫᱚ ᱦᱟᱸᱜ ᱢᱚᱴᱟ ᱢᱩᱴᱤ ᱱᱟᱯᱟᱭ ᱜᱮ ᱦᱟᱸᱜ ᱢᱮᱱᱟᱜ ᱞᱤᱧᱟᱹ ᱚᱱᱠᱟ ᱴᱷᱤᱠ ᱜᱮ ᱦᱟᱸᱜ ᱪᱟᱹᱞᱩᱜ ᱠᱟᱱᱟ ᱟᱵᱮᱱ ᱜᱮ ᱪᱮᱫ ᱞᱮᱠᱟ ᱢᱮᱱᱟᱜ ᱵᱮᱱᱟ ᱚᱱᱟ ᱠᱟᱹᱴᱤᱡ ᱞᱟᱹᱭ ᱵᱮᱱ
ᱦᱮᱸ ᱟᱹᱞᱤᱧ ᱦᱚᱸ ᱱᱟᱯᱟᱭ ᱵᱟᱲᱟ ᱜᱮ ᱛᱳ ᱜᱚᱢᱠᱮ ᱢᱮᱱᱫᱟᱞᱤᱧ ᱟᱵᱮᱱ ᱫᱚ ᱪᱮᱫ ᱠᱚᱵᱮᱱ ᱪᱮᱠᱟ ᱵᱟᱲᱟᱭ ᱠᱟᱱ ᱜᱮᱭᱟ
ᱟᱹᱞᱤᱧ ᱫᱚ ᱚᱱᱠᱟ ᱪᱮᱠᱟ ᱢᱟ ᱪᱮᱫ ᱜᱮ ᱵᱟᱝ ᱚᱱᱠᱟ ᱦᱟᱸᱜ ᱱᱚᱜ-ᱚᱭ ᱦᱟᱸᱜ ᱠᱚᱞᱮᱡᱽ ᱠᱚᱞᱤᱧ ᱠᱚᱢ ᱯᱞᱤᱴ ᱵᱟᱲᱟᱣ ᱠᱟᱫᱟ ᱦᱟᱸᱜ ᱟᱫᱚ ᱚᱲᱟᱜ ᱠᱚᱨᱮ ᱜᱮ ᱢᱮᱱᱟᱜ ᱞᱤᱧᱟᱹ ᱦᱟᱸᱜ ᱚᱱᱠᱟ ᱪᱮᱫ ᱜᱮ ᱮᱠᱟ ᱛᱮᱫᱚ ᱦᱟᱸᱜ ᱵᱟᱝᱜᱮ ᱦᱩᱭᱩᱜ ᱠᱟᱱᱟ ᱢᱟᱱᱮ ᱚᱲᱟᱜ ᱨᱮᱜᱮ ᱟᱨᱠᱤ ᱚᱱᱠᱟ ᱡᱟᱦᱱᱟᱜ ᱚᱱᱠᱟ ᱵᱤᱥᱟᱞ ᱠᱟᱹᱢᱤ ᱫᱚ ᱵᱟᱝ ᱚᱲᱟᱜ ᱫᱩᱲᱩᱵ ᱜᱮ ᱟᱵᱮᱱ ᱜᱮ
ᱟᱪᱪᱷᱟ ᱟᱪᱪᱷᱟ ᱟᱹᱞᱤᱧ ᱦᱚᱸ ᱟᱵᱮᱱ ᱞᱮᱠᱟᱜᱮ ᱠᱚᱞᱮᱡᱽ ᱠᱚ ᱠᱚᱢᱯᱞᱤᱴ ᱠᱟᱛᱮᱫ ᱞᱤᱧ ᱫᱩᱲᱩᱵ ᱵᱟᱲᱟ ᱟᱠᱟᱱᱟ ᱮᱠᱷᱚᱱ ᱫᱚ ᱟᱯᱟᱛᱚᱛᱚ ᱵᱟᱹᱞᱤᱧ ᱪᱤᱱᱛᱟᱹ ᱵᱷᱟᱵᱽᱱᱟ ᱠᱟᱜ-ᱟ ᱞᱟᱦᱟ ᱥᱮᱫ ᱪᱮᱫ ᱞᱤᱧ ᱪᱤᱠᱟᱭᱟ ᱟᱫᱚ ᱠᱤᱪᱷᱩ ᱮᱠᱴᱟ ᱛᱚ ᱠᱚᱨᱟᱣ ᱜᱮ ᱦᱩᱭᱩᱜ ᱛᱟᱵᱚᱱᱟ ᱥᱮ ᱵᱟᱠᱷᱟᱡ ᱱᱚᱝᱠᱟ ᱠᱚ ᱫᱩᱲᱩᱵ ᱛᱟᱦᱮᱸ ᱠᱟ ᱛᱮᱫ ᱫᱚ ᱞᱟᱦᱟ ᱥᱮᱫ ᱢᱟ ᱵᱟᱵᱚᱱ ᱞᱟᱦᱟ ᱫᱟᱲᱮᱜ-ᱟ ᱛᱚ ᱚᱱᱟᱜᱮ ᱠᱟᱹᱴᱤᱡ ᱪᱤᱱᱛᱟᱹ ᱵᱷᱟᱵᱱᱟ ᱦᱩᱭᱩᱜ ᱠᱟᱱᱟ ᱪᱮᱫ ᱠᱚ ᱪᱮᱠᱟ ᱦᱩᱭᱩᱜ-ᱟ ᱪᱮᱫ ᱵᱟᱝ
ᱮᱠᱟᱞ ᱜᱮ ᱟᱵᱚ ᱢᱟ ᱦᱟᱸᱜ ᱚᱠᱟ ᱜᱤᱫᱽᱨᱟᱹ ᱡᱚᱱᱚᱢ ᱢᱮᱱᱟᱜ ᱵᱚᱱᱟ ᱠᱚᱲᱟ ᱜᱤᱫᱽᱨᱟᱹ ᱡᱚᱱᱚᱢ ᱫᱚ ᱚᱲᱟᱜ ᱨᱮ ᱫᱩᱲᱩᱵ ᱠᱟᱛᱮ ᱢᱟ ᱵᱟᱭ ᱢᱤᱫᱴᱮᱱ ᱠᱟᱹᱢᱤ ᱨᱮᱫᱚ ᱫᱷᱩᱨᱟᱹᱣ ᱜᱮ ᱞᱟᱜᱟᱣ ᱵᱚᱱᱟ ᱟᱨ ᱵᱟᱝᱠᱷᱟᱱ ᱫᱚ ᱵᱟᱝᱜᱮ ᱦᱩᱭᱩᱜ ᱵᱟ ᱢᱟᱱᱮ ᱟᱵᱚ ᱠᱚᱲᱟ ᱜᱤᱫᱽᱨᱟᱹ ᱡᱟᱱᱟᱢ ᱫᱚ ᱠᱟᱹᱢᱤ ᱵᱮᱜᱚᱨ ᱟᱨ ᱨᱟᱥᱛᱟ ᱵᱟᱹᱱᱩᱜ-ᱟ ᱯᱚᱭᱥᱟ ᱡᱟᱦᱟᱸ ᱞᱮᱠᱟ ᱠᱟᱛᱮᱫ ᱜᱮ ᱤᱱᱠᱟᱢ ᱦᱩᱭᱩᱜ-ᱟ ᱟᱢᱫᱚ ᱟᱨ ᱚᱲᱟᱜ ᱨᱮ ᱫᱩᱲᱩᱵ ᱠᱟᱛᱮᱫ ᱮᱢ ᱤᱱᱠᱟᱢ ᱥᱮ ᱮ ᱵᱟᱭᱨᱮ ᱠᱟᱹᱢᱤᱢ ᱪᱟᱞᱟᱜ ᱥᱮ ᱡᱟᱦᱟᱱᱟᱜ ᱪᱤᱠᱟᱹ ᱠᱟᱛᱮᱜ ᱢᱟᱱᱮ ᱢᱤᱫ ᱵᱚᱱ ᱠᱟᱛᱷᱟ ᱦᱩᱭᱩᱜ ᱠᱟᱱᱟ ᱯᱚᱭᱥᱟ ᱫᱚ ᱨᱳᱡᱽᱜᱟᱨ ᱫᱚ ᱞᱟᱜᱟᱣ ᱟᱢ ᱜᱮᱭᱟ ᱱᱚᱣᱟᱜᱮ ᱟᱵᱚᱣᱟᱜ ᱠᱚᱲᱟ ᱜᱤᱫᱽᱨᱟᱹ ᱡᱟᱱᱟᱢ ᱨᱮᱭᱟᱜ ᱫᱚ ᱢᱤᱫᱴᱮᱱ ᱩᱫᱽᱫᱮᱥᱚ ᱠᱟᱱ ᱜᱮᱭᱟ ᱢᱤᱫᱴᱮᱱ ᱢᱮᱱᱞᱮᱠᱷᱟᱱ
ᱟᱨᱚ ᱟᱨ ᱢᱤᱫᱴᱮᱱ ᱠᱟᱛᱷᱟ ᱧᱮᱞ ᱵᱮᱱ ᱜᱚᱢᱠᱮ ᱟᱵᱚ ᱦᱚᱲ ᱦᱚᱯᱚᱱ ᱫᱚ ᱯᱟᱲᱦᱟᱣ ᱯᱟᱲᱦᱟᱣ ᱛᱮ ᱟᱹᱰᱤ ᱟᱸᱴ ᱠᱚ ᱵᱟᱹᱜᱤ ᱠᱟᱜ ᱛᱟᱵᱚᱱ ᱯᱟᱲᱦᱟᱜ ᱠᱚ ᱠᱚ ᱵᱟᱹᱜᱤᱭᱮᱫ ᱛᱟᱵᱚᱱᱟ ᱦᱳᱭ ᱥᱮ ᱯᱟᱲᱦᱟᱜ ᱠᱟᱱᱟ ᱠᱚ ᱡᱟᱦᱟᱸᱭ ᱠᱤᱪᱷᱩᱴᱟ ᱯᱟᱲᱦᱟᱣ ᱠᱟᱛᱮᱫ ᱠᱚ ᱵᱟᱹᱜᱤᱭᱮᱫ ᱛᱟᱵᱚᱱᱟ
ᱛᱚᱻ ᱡᱩᱫᱤ ᱱᱚᱝᱠᱟ ᱜᱮᱵᱚᱱ ᱵᱟᱹᱜᱤᱭᱟ ᱛᱚ ᱟᱵᱚ ᱫᱚ ᱥᱮ ᱮᱠᱴᱟ ᱫᱚ ᱵᱟᱵᱚᱱ ᱞᱟᱦᱟ ᱫᱟᱲᱮᱭᱟᱜᱼᱟ ᱥᱮ
ᱟᱫᱚ ᱱᱚᱣᱟ ᱨᱮᱭᱟᱜ ᱠᱟᱨᱟ ᱠᱚᱦᱚᱸ ᱢᱮᱱᱟᱜᱼᱟ ᱵᱟᱹᱜᱤ ᱨᱮᱭᱟᱜ ᱢᱟᱱᱮ ᱢᱮᱱᱫᱚ ᱚᱸᱰᱮ ᱠᱷᱚᱱ ᱚ ᱤᱧ ᱡᱮᱢᱚᱱ ᱯᱩᱭᱞᱳ ᱯᱤᱲᱦᱤ ᱠᱟᱱᱟᱹᱧ ᱯᱷᱟᱥᱴ ᱡᱮᱱᱟᱨᱮᱥᱟᱱ ᱟᱫᱚ ᱚᱞᱚᱜ ᱯᱟᱲᱦᱟᱣ ᱨᱮᱦᱟᱸᱜ ᱤᱧ ᱦᱮᱡ ᱟᱠᱟᱱᱟ ᱵᱟᱵᱟ
ᱟᱪᱪᱷᱟ ᱟᱪᱪᱷᱟ
ᱯᱟᱲᱦᱟᱣ ᱦᱚᱪᱚ ᱠᱤᱫᱤᱧᱟᱭ ᱤᱭᱩᱱᱤᱵᱷᱟᱨᱥᱤᱴᱤ ᱠᱚᱭᱮᱠᱴᱟ ᱫᱚ ᱟᱠᱚ ᱜᱮ ᱢᱟᱱᱮ ᱜᱚ ᱵᱟᱵᱟ ᱦᱟᱺᱰᱤ ᱯᱟᱹᱣᱨᱟᱹ ᱧᱩ ᱨᱮᱠᱚ ᱮ ᱤᱭᱟᱹ ᱠᱚᱜᱼᱟ ᱡᱚᱵᱮ ᱠᱚᱜᱼᱟ ᱪᱮᱭ ᱪᱮᱠᱟᱭᱟᱫᱟ ᱵᱟᱭ ᱪᱮᱠᱟᱹᱭᱮᱫᱟ ᱤᱥᱠᱩᱞᱮ ᱪᱟᱞᱟᱜ ᱠᱟᱱᱟ ᱵᱟᱭ ᱪᱤᱠᱟᱜ ᱠᱟᱱᱟ ᱢᱚᱸᱡᱽ ᱛᱮ ᱯᱟᱲᱦᱟᱜ ᱠᱟᱱᱟᱭ ᱵᱟᱝ ᱚᱱᱠᱟ ᱠᱷᱚᱡᱽ ᱠᱷᱚᱵᱚᱨ ᱵᱟᱝ ᱠᱚ ᱦᱟᱛᱟᱣᱟ
ᱟᱫᱚ ᱚᱱᱟ ᱦᱟᱛᱟᱣ ᱞᱮᱠᱷᱟᱡ ᱫᱚ ᱱᱤᱦᱟᱹᱛ ᱢᱤᱫᱴᱮᱱ ᱜᱤᱫᱽᱨᱟᱹ ᱵᱟᱹᱲᱤᱡ ᱱᱚᱜᱼᱚᱭ ᱞᱟᱯᱷᱟᱝ ᱥᱮ ᱱᱚᱣᱟ ᱦᱚᱸ ᱢᱤᱫᱴᱮᱱ ᱟᱹᱰᱤ ᱤᱭᱟᱹ ᱪᱤᱱᱛᱟᱹ ᱨᱮᱭᱟᱜ ᱡᱤᱱᱤᱥ ᱠᱟᱱ ᱜᱮᱭᱟ ᱞᱟᱯᱷᱟᱝ ᱥᱮᱪᱮᱫ ᱥᱮᱡ ᱡᱟᱦᱟᱸ ᱛᱤᱱᱟᱹᱜ ᱟᱵᱚᱨᱮᱱ ᱡᱩᱣᱟᱹᱱ ᱠᱚ ᱞᱟᱦᱟ ᱪᱟᱞᱟᱜᱼᱟ ᱩᱱᱟᱹᱜ ᱜᱮ ᱟᱵᱚᱣᱟᱜ ᱥᱟᱶᱛᱟ ᱡᱟᱦᱟᱸ ᱞᱮᱠᱟ ᱠᱟᱛᱮᱜ ᱜᱮ ᱠᱮᱴᱮᱡᱚᱜᱼᱟ। ᱟᱻ ᱢᱤᱫᱴᱮᱱ ᱪᱤᱱᱛᱟᱹ ᱵᱷᱟᱵᱱᱟ ᱵᱚᱫᱚᱞᱚᱜᱼᱟ ᱥᱚᱢᱟᱡ ᱯᱚᱨᱤᱵᱚᱨᱛᱚᱱᱚᱜᱼᱟ ᱟᱨ ᱵᱟᱝᱠᱷᱟᱱ ᱫᱚ ᱱᱚᱜᱼᱚ ᱱᱚᱝᱠᱟ ᱦᱟᱺᱰᱤ ᱯᱟᱹᱣᱨᱟᱹ ᱨᱮᱜᱮ ᱵᱚᱱ ᱡᱚᱵᱮ ᱛᱟᱦᱮᱱᱟ ᱟᱨᱦᱚᱸ
ᱦᱳᱭ ᱼ ᱦᱳᱭ ᱟᱻ ᱢᱮᱱᱫᱟᱹᱞᱤᱧ ᱜᱚᱢᱠᱮ ᱟᱵᱚᱣᱟᱜ ᱱᱚᱣᱟ ᱡᱟᱦᱟᱸᱭ ᱧᱮᱞ ᱫᱟᱵᱮᱱ ᱡᱟᱻ ᱡᱟᱦᱟᱱᱟᱜ ᱟᱵᱚᱣᱟᱜ ᱥᱟᱱᱛᱟᱞᱤ ᱯᱨᱚᱜᱨᱟᱢ ᱠᱚ ᱦᱩᱭᱩᱜ ᱠᱟᱱᱟ
ᱦᱚᱭᱥᱮ ᱟᱹᱰᱤ ᱟᱹᱰᱤ ᱡᱟᱭᱜᱟ ᱨᱮᱜᱮ ᱦᱩᱭᱩᱜ ᱠᱟᱱ ᱛᱟᱵᱚᱱᱟ ᱱᱚᱣᱟ ᱥᱟᱱᱛᱟᱞᱤ ᱯᱨᱚᱜᱨᱟᱢ ᱠᱚᱭ
ᱛᱚ ᱱᱚᱣᱟ ᱯᱨᱳᱜᱨᱟᱢ ᱠᱚ ᱠᱷᱟᱹᱛᱤᱨ ᱡᱟᱦᱟᱱᱟᱜ ᱵᱮᱱ ᱞᱟᱹᱭ ᱫᱟᱲᱮᱣᱟᱞᱤᱧᱟ ᱡᱮ ᱱᱚᱣᱟ
ᱦᱚᱭ ᱮᱠᱟᱞ ᱜᱮ ᱟᱹᱰᱤ ᱱᱟᱯᱟᱭ ᱛᱷᱟ ᱠᱩ ᱵᱮᱱ ᱫᱚᱦᱚ ᱠᱟᱜᱼᱟ ᱡᱟᱦᱟᱸ ᱞᱮᱠᱟ ᱟᱹᱞᱤᱧᱟᱜ ᱱᱟᱥᱮᱱᱟᱜ ᱳᱯᱤᱱᱤᱭᱚᱱ ᱞᱤᱧ ᱞᱟᱹᱭ ᱞᱮᱜᱟ ᱞᱮᱜᱮ ᱱᱚᱜᱼᱚᱭ ᱱᱤᱛᱚᱜ ᱯᱨᱳᱜᱨᱟᱢ ᱠᱚ ᱟᱹᱰᱤ ᱟᱴ ᱜᱮ ᱱᱚᱣᱟ ᱠᱚᱨᱮ ᱦᱩᱭᱩᱜ ᱠᱟᱱ ᱛᱟᱦᱮᱱᱟ ᱟᱹᱰᱤ ᱡᱟᱹᱥᱛᱤ ᱟᱹᱛᱩ ᱟᱹᱛᱩ ᱯᱨᱳᱜᱨᱟᱢ ᱟᱹᱰᱤ ᱡᱟᱹᱥᱛᱤ ᱦᱩᱭᱩᱜ ᱠᱟᱱ ᱛᱟᱦᱮᱸᱱᱟ ᱟᱹᱛᱩ ᱟᱹᱛᱩ ᱩᱱᱤ ᱠᱚᱨᱟᱣ ᱠᱮᱫᱟ ᱤᱧ ᱦᱩᱧ ᱠᱚᱨᱟᱣᱟ ᱩᱱᱤ ᱟᱹᱜᱩ ᱠᱮᱫᱮᱭᱟ ᱱᱩᱭ ᱛᱚᱵᱮᱧ ᱟᱹᱜᱩᱭᱭᱟ ᱦᱟᱹᱱᱤ ᱱᱚᱜᱼᱚ ᱱᱚᱝᱠᱟ ᱢᱤᱫᱴᱟᱝ ᱟᱹᱛᱩ ᱯᱤᱪᱷᱤ ᱢᱤᱫᱴᱮᱱ ᱠᱚᱢᱯᱤᱴᱤᱥᱮᱱ ᱪᱟᱞᱹᱩᱜ ᱠᱟᱱ ᱛᱟᱦᱮᱸᱱᱟ, ᱟᱨ ᱩᱱ ᱚᱠᱛᱚ ᱨᱮᱜᱮ ᱟᱹᱰᱤ ᱟᱭᱢᱟ ᱠᱚᱲᱟᱼᱼ ᱠᱟᱹᱴᱤᱡ ᱩᱢᱮᱨ ᱨᱮᱱ ᱜᱤᱫᱽᱨᱟᱹ ᱠᱚ ᱢᱟᱱᱮ ᱢᱟᱱᱮ ᱟᱸᱮᱻ ᱢᱮᱱᱮᱼᱼ ᱮᱴᱟᱜ ᱛᱟᱲᱟᱢ ᱰᱟᱦᱟᱨ ᱵᱟᱯᱞᱟ ᱟᱠᱟᱱᱟ ᱠᱚ ᱟᱹᱰᱤ ᱠᱟᱹᱴᱤᱡ ᱩᱢᱮᱨ ᱨᱮᱜᱮ, ᱚᱠᱚᱭ ᱯᱟᱲᱦᱟᱜ ᱵᱟᱹᱜᱤᱣ ᱟᱠᱟᱫᱟᱼᱼ ᱥᱨᱮ ᱥᱮᱵᱷᱮᱱ ᱨᱮ ᱴᱮᱱ ᱨᱮ ᱱᱚᱜᱼᱚ ᱱᱚᱝᱠᱟ ᱚᱠᱚᱭ ᱫᱚ ᱢᱟᱫᱽᱫᱷᱚᱢᱤᱠ ᱵᱟᱭ ᱯᱟᱥ ᱫᱟᱲᱮᱭᱟᱜ ᱠᱟᱱᱟ, ᱟᱨ ᱱᱤᱛᱚᱜᱼᱼ ᱵᱚᱛᱚᱨ ᱫᱚ ᱦᱟᱸᱜ ᱱᱟᱥᱮᱱᱟᱜ ᱠᱚᱢ ᱠᱟᱱᱟ ᱢᱟᱱᱮ ᱵᱩᱡᱽ ᱠᱟᱜ-ᱟ ᱠᱚ ᱵᱩᱡᱽ ᱠᱮᱫᱟ ᱠᱚ ᱢᱟᱱᱮ ᱥᱚᱪᱮᱛᱚᱱ ᱞᱟᱜᱟᱜ-ᱟ, ᱟᱵᱚᱼᱼ ᱚᱱᱟ ᱥᱚᱪᱮᱛᱚᱱ ᱴᱷᱤᱠ ᱴᱷᱟᱠ ᱵᱟᱹᱱᱩᱜ ᱵᱚᱱ ᱛᱮ ᱚᱱᱠᱟ ᱯᱨᱳᱜᱨᱟᱢ ᱵᱚᱱ ᱠᱚᱨᱟᱣ ᱚᱪᱚ ᱮᱫᱟ᱾ ᱟᱨ ᱡᱟᱦᱟᱸ ᱠᱚᱨᱮ ᱦᱟᱸᱜ ᱮᱢ ᱧᱮᱞ ᱠᱚᱣᱟ ᱠᱟᱹᱴᱤᱡ ᱠᱟᱹᱴᱤᱡ ᱜᱤᱫᱽᱨᱟᱹ ᱠᱚ ᱵᱷᱟᱭᱨᱟᱞᱚᱜ ᱠᱟᱱᱟ, ᱧᱮᱞ ᱦᱚᱭᱛᱼᱼ ᱛᱚ ᱥᱳᱥᱟᱞ ᱢᱤᱰᱤᱭᱟ ᱠᱚᱨᱮᱢ ᱧᱮᱞ ᱵᱟᱲᱟ ᱠᱚᱣᱟ ᱦᱟᱸᱜ᱾ ᱧᱮᱞ ᱠᱚᱣᱟᱢ ᱱᱩᱠᱩ ᱦᱟᱸᱜ ᱧᱮᱞ ᱠᱟᱛᱮᱜ ᱡᱮ ᱩᱱᱠᱩᱣᱟᱜ ᱫᱚ ᱠᱟᱹᱴᱤᱡ ᱜᱮᱭᱟᱱ ᱦᱚᱸ ᱵᱟᱹᱱᱩᱜ ᱛᱟᱠᱚᱣᱟ ᱢᱟᱱᱮᱼᱼ ᱮᱰᱩᱠᱮᱥᱟᱱ ᱫᱚ ᱮᱠᱟᱞ ᱜᱮ ᱵᱟᱹᱱᱩᱜ ᱛᱟᱠᱚᱣᱟ᱾ ᱡᱟᱦᱟᱸᱭ ᱜᱮ ᱧᱮᱞ ᱦᱚᱪᱚᱭᱮᱢᱮ ᱦᱚᱭᱛᱳ ᱚᱱᱠᱟᱼᱼ ᱧᱮᱞᱜ ᱜᱮᱢ ᱵᱩᱡᱽ ᱠᱚᱣᱟ ᱡᱟᱦᱟᱸᱭ ᱠᱚᱫᱚ ᱦᱟᱸᱜ ᱠᱚᱫᱤᱱ ᱞᱟᱦᱟ ᱜᱮ ᱦᱟᱸᱜ ᱼᱼ ᱵᱷᱟᱭᱨᱟᱞ ᱠᱟᱱ ᱛᱟᱵᱚᱱᱟ ᱦᱟᱸᱜ ᱚᱠᱟ ᱨᱮᱱᱟᱜ ᱛᱚ ᱛᱟᱦᱮᱸ ᱠᱟᱱᱟ ᱯᱨᱳᱜᱨᱟᱢ ᱦᱚᱸᱠᱚ ᱫᱚᱢᱮ ᱦᱚᱲ ᱠᱚ ᱠᱚᱲᱟ ᱜᱤᱫᱽᱨᱟᱹ ᱠᱚ ᱯᱷᱳᱴᱳᱭ ᱵᱲᱟᱭ ᱠᱟᱱᱟ, ᱛᱚᱼᱼ ᱜᱮ ᱵᱩᱡᱩᱜ ᱠᱟᱱᱟ ᱩᱱᱟᱹᱜ ᱢᱟᱱᱮ ᱪᱮᱫᱟᱜ ᱚᱱᱠᱟᱼᱼ ᱯᱚᱨᱤᱥ ᱯᱚᱨᱤᱵᱮᱥ ᱚᱱᱠᱟ ᱵᱮᱱᱟᱣ ᱦᱚᱪᱚ ᱟᱠᱩ ᱠᱟᱱᱟ ᱪᱮᱫᱟᱜ? ᱩᱱᱤ ᱠᱩᱲᱤ ᱜᱤᱫᱽᱨᱟᱹ᱾ ᱟᱡ ᱦᱚᱸ ᱥᱚᱪᱮᱛᱚᱱ ᱵᱟᱹᱱᱩᱜ ᱮᱭᱟ ᱩᱱᱟᱹᱜ ᱥᱤᱠᱱᱟᱹᱛ ᱜᱮᱭᱟ ᱠᱚᱨᱟᱣ ᱦᱚᱪᱚᱭᱮᱫᱟ ᱱᱚᱣᱟ ᱦᱚᱸ ᱠᱟᱹᱴᱤᱡ ᱞᱟᱹᱠᱛᱤ ᱠᱟᱱᱟ ᱱᱚᱣᱟ ᱫᱚ ᱟᱵᱩᱣᱟᱜ ᱜᱮ ᱠᱷᱩᱭ ᱠᱟᱱᱟ ᱥᱟᱶᱛᱟ ᱨᱮᱭᱟᱜ ᱩᱛᱱᱟᱹᱣ ᱫᱚ ᱵᱟᱝᱼᱼ ᱥᱟᱶ ᱟᱢᱮᱢ ᱰᱩᱵᱩᱡ ᱮᱫᱟ ᱛᱟᱭᱚᱢ ᱥᱮᱫ ᱮᱢ ᱚᱨ ᱟᱹᱜᱩᱭᱮᱫᱟ ᱱᱚᱣᱟ ᱯᱨᱳᱜᱨᱟᱢ ᱠᱚᱨᱟᱣ ᱛᱮ᱾ ᱚᱱᱠᱟ ᱦᱚᱲ ᱠᱟᱹᱴᱤᱡ ᱠᱟᱹᱴᱤᱡ ᱠᱚᱲᱟ ᱜᱤᱫᱽᱨᱟᱹ ᱠᱩᱲᱤ ᱜᱤᱫᱽᱨᱟᱹᱢ ᱡᱟᱣᱨᱟ ᱦᱚᱪᱚᱭᱮᱫ ᱠᱚᱣᱟ ᱩᱱᱠᱩᱼᱼ ᱦᱮᱸ ᱚᱞᱚᱜ ᱯᱟᱲᱦᱟᱜ ᱠᱷᱚᱡ ᱮᱢ ᱥᱟᱦᱟᱭᱮᱫ ᱠᱚᱣᱟ ᱱᱚᱣᱟ ᱮᱱᱮᱡ ᱥᱮᱨᱮᱧ ᱨᱮᱢ ᱨᱟᱹᱥᱠᱟᱹ ᱨᱮᱢ ᱤᱫᱤᱭᱮᱫ ᱠᱚᱣᱟ᱾ ᱵᱟᱹᱲᱤᱡ ᱡᱤᱱᱤᱥ ᱦᱩᱭᱩᱜ ᱠᱟᱱᱟ ᱤᱧᱫᱩᱧ ᱢᱚᱱᱮᱭᱟ! ᱦᱮᱸ ᱢᱟ ᱟᱢᱦᱚᱸ ᱱᱚᱣᱟ ᱨᱮ ᱢᱤᱫ ᱵᱟᱨ ᱠᱟᱛᱷᱟ ᱞᱟᱹᱭ ᱛᱟᱞᱟᱝ ᱢᱮ ᱱᱚᱣᱟ ᱯᱨᱳᱜᱨᱟᱢ ᱠᱚ ᱱᱤᱭᱮᱛᱮᱼᱼ
ᱚᱱᱟᱜᱮ ᱚᱱᱟᱜᱮ ᱟᱹᱞᱤᱧ ᱦᱚᱸ ᱱᱚᱣᱟ ᱜᱮᱞᱤᱧ ᱢᱮᱱᱟ ᱡᱮ ᱟᱵᱚ ᱱᱚᱣᱟ ᱡᱮᱼᱼ ᱯᱨᱳᱜᱨᱟᱢ ᱠᱚᱡ ᱵᱚᱱ ᱠᱚᱨᱟᱣ ᱦᱚᱪᱚᱭᱮᱫᱟ, ᱡᱟᱦᱟᱸᱱᱟᱜᱼᱼ ᱯᱚᱨᱚᱵᱽ ᱠᱚᱨᱮ ᱡᱮᱢᱚᱱ ᱥᱚᱨᱦᱟᱭ ᱨᱮᱵᱚᱱ ᱠᱚᱨᱟᱣ ᱚᱪᱚᱭᱮᱫᱟ ᱥᱮ ᱡᱟᱦᱟᱸᱱᱟᱜᱼᱼ ᱦᱩᱞ ᱢᱟᱦᱟ ᱨᱮᱵᱚᱱ ᱠᱚᱨᱟᱣ ᱦᱚᱪᱚᱭᱮᱫᱟ, ᱥᱮ ᱡᱟᱦᱟᱸᱱᱟᱜ ᱟᱵᱚᱣᱟᱜᱼᱼ ᱡᱤᱱᱤᱥ ᱢᱮᱱᱟᱜ ᱛᱟᱵᱚᱱ ᱵᱟᱦᱟ ᱠᱚᱨᱮ ᱥᱮ ᱟᱨᱚ ᱡᱟᱦᱟᱱᱟᱜ ᱜᱮ ᱢᱮᱱᱟᱜ ᱛᱟᱵᱚᱱ ᱚᱱᱟᱼᱼ ᱛᱚᱵᱮ ᱡᱮ ᱟᱵᱚ ᱱᱚᱣᱟ ᱯᱨᱳᱜᱨᱟᱢ ᱠᱚ ᱵᱚᱱ ᱠᱚᱨᱟᱣ ᱦᱚᱪᱚ ᱮᱫᱟ ᱚᱱᱟᱼᱼ ᱯᱨᱳᱜᱨᱟᱢ ᱠᱷᱟᱹᱛᱤᱨ ᱛᱮ ᱟᱵᱚᱣᱟᱜ ᱡᱟᱦᱟᱸ ᱥᱟᱱᱛᱟᱲᱟᱜ ᱤᱭᱟᱹ ᱠᱟᱱᱟ᱾ ᱡᱮᱦᱮ ᱛᱩ ᱛᱩᱢᱫᱟᱜ ᱴᱟᱢᱟᱠ, ᱦᱳᱭ ᱛᱚ ᱱᱚᱣᱟ ᱠᱚᱡ ᱦᱚᱸᱵᱚᱱ ᱟᱜ ᱤᱫᱤᱭᱮᱫᱟ᱾ ᱟᱥᱛᱮ ᱟᱥᱛᱮ ᱡᱚᱛᱚ ᱮᱠᱷᱚᱱ ᱰᱤᱡᱮ ᱨᱮᱜᱮ ᱰᱤᱡᱮ ᱵᱟᱠᱷᱟᱱᱼᱼ ᱜᱤᱫᱽᱨᱟᱹ ᱠᱷ ᱟᱵᱚ ᱵᱚᱭᱦᱟ ᱠᱷᱚᱡ ᱵᱟᱠᱚ ᱦᱤᱡᱩᱜ ᱠᱟᱱ ᱛᱟᱵᱚᱱᱟ ᱛᱩᱢᱫᱟᱜ ᱴᱟᱢᱟᱠᱼᱼ ᱚᱠᱚᱭ ᱨᱩᱼᱨᱩ ᱵᱟᱠᱚ ᱵᱟᱰᱟᱭ ᱛᱟᱵᱚᱱᱟ, ᱦᱳᱭ ᱥᱮ ᱟᱨᱚᱼᱼ ᱦᱟᱺᱰᱤ ᱯᱨᱳᱜᱽᱨᱟᱢ ᱪᱟᱞᱟᱣ ᱠᱟᱛᱮᱫ ᱟᱨᱚ ᱦᱟᱺᱰᱤ ᱯᱟᱹᱣᱨᱟᱹ ᱠᱚ ᱧᱩᱭᱮᱫ ᱛᱟᱵᱚᱱᱟ, ᱛᱟ ᱯᱚᱨᱮᱵᱟᱨ ᱱᱚᱜ-ᱚᱭ ᱟᱵᱮᱱ ᱡᱮᱢᱚᱱ ᱵᱮᱱ ᱢᱮᱱ ᱠᱮᱫᱟ ᱡᱮᱢᱚᱱ ᱵᱷᱟᱭᱨᱟᱞᱚᱜᱼᱼ
ᱜᱚᱝᱠᱮ ᱨᱚᱲ ᱵᱟᱝ ᱦᱤᱡᱩᱜ ᱠᱟᱱ ᱛᱟᱵᱤᱱᱟ, ᱦᱩᱸ ᱦᱮᱞᱳ